ᱦᱮᱸ ᱵᱚᱭᱦᱟ ᱟᱸᱡᱚᱢ ᱧᱟᱢᱚᱜ ᱠᱟᱱᱟ?
ᱦᱩᱸ ᱟᱸᱡᱚᱢᱚᱜ ᱠᱟᱱᱟ ᱾
ᱛᱚᱵᱮ ᱵᱚᱭᱦᱟ ᱟᱞᱟᱝ ᱦᱚᱸᱜᱼᱚᱭ ᱪᱟᱣᱞᱤ ᱤᱫᱤ ᱠᱤᱛ ᱛᱮᱜ ᱞᱟᱝ ᱜᱚᱞᱯᱚᱜ ᱠᱟᱱ ᱛᱷᱮᱱᱟ ᱦᱮᱸᱥᱮ ᱟᱫᱚ ᱛᱚᱵᱮ ᱦᱚᱜᱼᱚᱭ ᱚᱝ ᱠᱟ ᱫᱚ ᱤᱭᱟᱹ ᱟᱯᱮ ᱫᱚ ᱮ ᱡᱟᱹᱥᱛᱤ ᱜᱮᱯᱮ ᱛᱤᱱᱟᱹᱜ ᱵᱚᱪᱷᱚᱨ ᱨᱮᱭᱟᱜ ᱯᱮ ᱪᱟᱣᱞᱮ ᱠᱟᱜ᱾ ᱢᱤᱫ ᱪᱷᱚᱴ ᱨᱮ ᱫᱚ?
ᱦᱮᱸ ᱟᱫᱚ ᱪᱟᱣᱞᱮ ᱵᱚᱞᱛᱮ ᱡᱚᱢᱚᱱ ᱟᱫᱚ ᱥᱮᱛᱳᱝ ᱫᱤᱱ ᱢᱟ ᱵᱟᱝ ᱦᱤᱡᱩᱜ ᱜᱮᱭᱟ ᱛᱚ ᱟᱫᱚ ᱾ ᱟᱫᱚ ᱵᱤᱥᱤ ᱧᱚᱜ ᱜᱮᱞᱮ ᱪᱟᱣᱞᱮ ᱠᱟᱜ ᱜᱮᱭᱟ ᱚᱱᱠᱟ ᱯᱩᱱ ᱵᱚᱥᱛᱟ ᱜᱟᱱ ᱯᱩᱱ ᱵᱚᱥᱛᱟ ᱢᱚᱬᱮ ᱵᱚᱥᱛᱟ ᱜᱟᱱ ᱟᱨᱠᱤ ᱩᱱᱟᱹᱜ ᱜᱟᱱ ᱾
ᱟᱪᱪᱷᱟ ᱟᱹᱰᱤ ᱱᱟᱯᱟᱭ ᱢᱟᱱᱮ ᱢᱤᱫ ᱫᱷᱟᱣ ᱫᱚ‌ ᱵᱟᱯᱮ ᱪᱟᱣᱞᱮ ᱪᱟᱵᱟ ᱠᱟᱜᱼᱟ ᱟᱞᱮ ᱥᱮᱫ ᱫᱚ ᱧᱮᱞ ᱟᱞᱮ ᱡᱮ ᱦᱚᱜᱼᱚᱭ ᱾ ᱢᱤᱜ ᱵᱚᱪᱷᱚᱨ ᱪᱷᱚ ᱢᱟᱥ ᱨᱮᱭᱟᱜ ᱢᱤᱫ
ᱟᱪᱪᱷᱟ ᱟᱪᱪᱷᱟ ᱟᱪᱪᱷᱟ ᱚ ᱾
ᱪᱷᱚ ᱢᱟᱥ ᱫᱚ ᱟᱨᱟᱢ ᱥᱮ ᱡᱚᱢ ᱠᱩᱞᱟᱹᱜ ᱞᱮᱠᱟ ᱚᱝᱠᱟ ᱵᱷᱟᱵᱽᱞᱮ ᱪᱟᱜᱞᱮ ᱪᱟᱣᱞᱮᱭᱟ ᱪᱮᱫᱟᱜ ᱥᱮ ᱮ ᱟᱨᱪᱷᱟ ᱦᱩᱲᱩ ᱦᱚᱸᱞᱮ ᱫᱚᱦᱚ ᱫᱚᱞᱮ ᱫᱚᱦᱚ ᱠᱟᱜᱼᱟ ᱪᱮᱫᱟᱜ ᱥᱮ ᱮ
ᱦᱩᱸ,
ᱥᱮ ᱦᱤᱡᱩᱜ ᱠᱟᱱ ᱵᱚᱪᱷᱚᱨ ᱪᱟᱥ ᱵᱟᱝ ᱦᱳᱭᱳᱜᱼᱟ ᱟᱞᱮ ᱫᱤᱥᱚᱢ ᱥᱮᱫ ᱫᱚ ᱚᱠᱟ ᱚᱠᱟ ᱵᱚᱪᱷᱚ ᱚᱨ ᱦᱚᱸ ᱚᱱᱠᱟ ᱦᱚᱸ ᱧᱮᱞ ᱦᱩᱭ ᱠᱟᱱᱟ ᱟᱠᱟᱞ ᱟᱠᱟᱞ ᱦᱮᱡ ᱵᱟᱲᱟᱣ ᱠᱟᱱᱟ ᱦᱮᱸ ᱥᱮ ᱚᱱᱟ ᱠᱷᱟᱹᱛᱤᱨ ᱛᱮ ᱟᱞᱮ ᱫᱚ ᱮᱸ ᱦᱳᱲᱳ ᱦᱳᱲᱳ ᱪᱟᱣᱞᱮ ᱫᱚᱡ ᱠᱟᱜ ᱜᱮᱭᱟᱞᱮ ᱡᱟᱹᱥᱛᱤ ᱜᱮ ᱟᱫᱚ ᱟᱯᱮ ᱥᱮᱫ ᱜᱮ ᱦᱚᱜᱼᱚᱭ ᱦᱚᱝᱠᱟ ᱟᱠᱟᱞ ᱠᱚᱫᱚ ᱦᱮᱡ ᱵᱟᱲᱟᱣ ᱠᱟᱱᱟ ᱥᱮ ᱵᱟᱝᱟ?
ᱵᱟᱝ ᱵᱟᱝ ᱟᱠᱟᱞ ᱠᱚᱫᱚ ᱵᱟᱝ ᱧᱮᱞ ᱵᱟᱲᱟ ᱦᱩᱭ ᱠᱟᱱᱟ ᱾ ᱟᱫᱚ ᱟᱞᱮ ᱥᱮᱫ ᱫᱚ ᱟᱠᱟᱞ ᱫᱚ ᱵᱟᱝ ᱦᱮᱡ ᱟᱠᱟᱞ ᱦᱚᱸ ᱵᱟᱝ ᱦᱮᱡ ᱠᱟᱱᱟ ᱛᱟᱯᱚᱨᱮ ᱟᱞᱮᱥᱮᱫ ᱫᱚ ᱦᱳᱲᱳ ᱠᱚ ᱫᱚ ᱵᱟᱨ ᱫᱷᱟᱣ ᱠᱚ ᱨᱚᱦᱚᱭᱟ ᱚᱱᱟ ᱥᱮᱞᱳ ᱠᱚ ᱢᱮᱱᱟᱜᱼᱟ ᱥᱤᱞᱳ ᱫᱟᱜ ᱛᱮ ᱢᱤᱫ ᱫᱷᱟᱣ ᱠᱚ ᱨᱚᱦᱚᱭᱟ ᱟᱨ ᱚᱜᱼᱚᱭ ᱟᱥᱟᱲ ᱵᱚᱸᱜᱟ ᱢᱤᱫ ᱫᱷᱟᱣ ᱠᱚ ᱨᱚᱦᱚᱭᱟ ᱾
ᱛᱚᱵᱮ ᱵᱚᱭᱦᱟ ᱦᱚᱜ ᱚᱭ ᱪᱟᱥ ᱤᱫᱤ ᱠᱟᱛᱮᱜ ᱞᱟᱝ ᱜᱚᱞᱯᱚ ᱠᱟᱱᱟ ᱦᱮᱸ ᱥᱮ ᱢᱤᱜᱴᱮᱱ ᱠᱟᱛᱷᱟ ᱢᱟ ᱵᱟᱭ ᱠᱩᱞᱤ ᱞᱮᱫ ᱢᱮ ᱛᱚᱵᱮ ᱟᱢ ᱫᱚ ᱦᱚᱜᱼᱚᱭ ᱦᱚᱜᱼᱚᱝᱠᱟ ᱡᱮ ᱥᱚᱵᱽᱡᱤ ᱵᱟᱲᱜᱮ ᱠᱚᱫᱚ ᱦᱩᱛᱩ ᱨᱚᱦᱚᱭ ᱠᱚᱫᱚᱢ ᱪᱟᱞᱟᱣ ᱠᱟᱱᱟ ᱥᱮ ᱵᱟᱝᱟ?
ᱵᱟᱝ ᱵᱟᱝ ᱟᱫᱚ ᱦᱩᱲᱩ ᱨᱚᱦᱚᱭ ᱠᱚᱫᱚ ᱵᱟᱱ ᱪᱟᱞᱟᱣ ᱵᱟᱲᱟ ᱦᱩᱭ ᱠᱟᱱᱟ ᱾
ᱵᱟᱝ ᱵᱚᱭᱦᱟ ᱦᱳᱲᱳ ᱨᱚᱦᱚᱭ ᱫᱚ ᱵᱟᱝ ᱦᱚᱜᱼᱚᱭ ᱩᱛᱩ ᱨᱚᱦᱚᱭ ᱡᱟᱦᱟᱸ ᱫᱚ ᱦᱳᱭ ᱩᱛᱩ ᱥᱚᱵᱡᱤ ᱠᱚ ᱨᱚᱦᱚᱭ ᱚᱱᱟ ᱠᱚᱫᱚᱢ ᱪᱟᱞᱟᱣ ᱠᱟᱱᱟ ᱥᱮ ᱵᱟᱝᱟ
ᱦᱮᱸ ᱩᱛᱩ ᱥᱚᱵᱡᱤ ᱫᱚ ᱦᱮᱸ ᱨᱚᱦᱚᱭ ᱠᱚᱫᱚ ᱪᱟᱞᱟ ᱦᱩᱭ ᱟᱠᱟᱱᱟ ᱡᱮᱢᱚᱱ ᱥᱚᱥᱟ ᱞᱮ ᱨᱚᱦᱚᱭᱟ ᱛᱟᱯᱚᱨᱮ ᱵᱷᱮᱱᱰᱤ ᱞᱮ ᱨᱚᱦᱚᱭᱟ ᱚᱱᱟ ᱠᱚᱞᱮ ᱨᱚᱦᱚᱭ ᱜᱮᱭᱟ ᱚᱱᱟ ᱢᱟ ᱪᱟᱞᱟᱣ ᱵᱟᱲᱟᱭ ᱠᱟᱱᱟ ᱛᱟᱯᱚᱨᱮ ᱟᱲᱟᱜ ᱠᱚᱞᱮ ᱮᱨ ᱜᱮᱭᱟ ᱯᱩᱨᱟᱹᱭ ᱟᱲᱟᱜ ᱠᱚ ᱛᱟᱦᱚᱞᱮ ᱟᱯᱮ ᱥᱮᱫ ᱫᱚ ᱪᱮᱫ ᱠᱚ ᱮᱨᱟᱯᱮᱥᱮ ᱪᱟᱞᱟᱣ ᱵᱟᱲᱟ ᱠᱟᱱᱟᱢ ᱥᱮ ᱵᱟᱝ ᱚᱱᱟ ᱪᱟᱥ ᱠᱚᱫᱚ
ᱦᱳᱭ ᱦᱳᱭ ᱪᱟᱞᱟᱣ ᱠᱟᱱᱟᱹᱧ ᱪᱟᱞᱟᱣ ᱫᱚ ᱵᱷᱟᱞᱮ ᱜᱮᱧ ᱪᱟᱞᱟᱣ ᱠᱟᱱᱟ ᱚᱱᱟ ᱠᱚ ᱯᱩ ᱞᱟᱹᱜᱤᱫ ᱦᱚᱸᱧ ᱪᱟᱞᱟᱣ ᱫᱚᱧ ᱪᱟᱞᱟᱣ ᱠᱟᱱ ᱜᱮᱭᱟ ᱦᱮᱸ ᱥᱮ ᱛᱚᱵᱮ ᱟᱯᱮ ᱥᱮᱫ ᱫᱚ ᱦᱚᱜᱼᱚᱭ ᱚᱠᱟ ᱩᱛᱩ ᱠᱚ ᱨᱚᱦᱚᱭ ᱮᱢ ᱨᱚᱦᱚᱭ ᱩᱛᱩ ᱥᱚᱵᱡᱤ ᱠᱚ ᱨᱚᱦᱚᱭ ᱮᱢ ᱪᱟᱞᱟᱣ ᱠᱟᱱᱟ ᱠᱟᱹᱴᱤᱡ ᱞᱟᱹᱭᱟᱹᱧ ᱛᱟᱞᱟᱝ ᱢᱮ
ᱟᱞᱮᱥᱮᱫ ᱫᱚ ᱥᱚᱵᱡᱤ ᱵᱚᱞᱛᱮ ᱤᱭᱟᱞᱮ ᱨᱚᱦᱚᱭ ᱜᱮᱭᱟ ᱡᱚᱢᱚᱱ ᱢᱟᱹᱨᱤᱡ ᱢᱟᱹᱨᱤᱡ ᱫᱚ ᱚᱱᱟ ᱦᱚᱸ ᱦᱩᱲᱩ ᱞᱮᱠᱟᱞᱮ ᱛᱚᱞᱟᱭ ᱜᱮ ᱛᱮ ᱛᱳ ᱢᱣᱤᱫᱴᱷᱮᱱ ᱞᱮ ᱛᱚᱞᱟᱭ ᱜᱮᱛᱮ ᱛᱟᱯᱚᱨᱮ ᱞᱮ ᱨᱚᱦᱚᱭ ᱩᱪᱟᱹᱲᱟ ᱚᱱᱟ ᱦᱚᱸ ᱵᱷᱟᱜᱤ ᱜᱮ ᱛᱟᱯᱚᱨᱮ ᱚᱱᱟ ᱢᱟᱹᱨᱤᱡ ᱦᱩᱭᱱᱟ ᱛᱟᱯᱚᱨᱮ ᱢᱟᱹᱨᱤᱡ ᱛᱟᱯᱚᱨᱮ ᱥᱚᱥᱟ ᱚᱛ ᱨᱮ ᱥᱚᱥᱟ ᱞᱮ ᱨᱚᱦᱚᱭᱟ ᱛᱟᱯᱚᱨᱮ ᱥᱟᱹᱨᱩ ᱞᱮ ᱨᱚᱦᱚᱭ ᱜᱮᱭᱟ ᱚᱱᱟ ᱥᱟᱹᱨᱩ ᱠᱚ ᱤᱭᱟᱹ ᱠᱚ ᱚᱱᱟ ᱜᱷᱟᱥ ᱪᱷᱟᱴᱟᱣ ᱠᱚ ᱪᱟᱞᱟᱣ ᱵᱟᱲᱟ ᱦᱩᱭ ᱠᱟᱱᱟ ᱛᱟᱦᱚᱞᱮ ᱟᱯᱮ ᱥᱮᱫ ᱫᱚ ᱪᱮᱫ ᱚᱱᱠᱟᱱᱟᱜ ᱪᱮᱫ ᱨᱚᱦᱚᱭ ᱠᱚᱢ ᱪᱟᱞᱟᱣ ᱵᱟᱲᱟ ᱠᱟᱱᱟ᱾
ᱦᱳᱭ ᱵᱚᱭᱦᱟ ᱟᱞᱤᱧᱫᱚ ᱪᱮᱫ ᱤᱧ ᱞᱟᱹᱭᱟ ᱢᱟᱱᱮ ᱡᱟᱹᱥᱛᱤ ᱜᱮ ᱡᱚᱛᱚ ᱢᱟᱱᱮ ᱚᱠᱟ ᱡᱤᱱᱤᱥ ᱦᱚᱸ ᱵᱟᱫ ᱵᱟᱹᱱᱩᱜᱼᱟ ᱡᱮ ᱨᱚᱦᱚᱭ ᱵᱟᱧ ᱪᱟᱞᱟᱣ ᱠᱟᱱᱟ ᱢᱮᱱᱛᱮ ᱥᱟᱱᱟᱢ ᱡᱤᱱᱤᱥ ᱜᱮ ᱨᱚᱦᱚᱭᱧ ᱪᱟᱞᱟᱣ ᱟᱠᱟᱱᱟ ᱟᱨ ᱤᱧ ᱱᱤᱡᱮ ᱦᱚᱸᱧ ᱪᱟᱥ ᱫᱩᱧ ᱪᱟᱥ ᱟᱠᱟᱫ ᱜᱮᱭᱟ ᱩᱛᱩ ᱠᱚ ᱵᱷᱟᱞᱤ ᱜᱮ ᱦᱮᱸᱥᱮ ᱚᱱᱟ ᱦᱚᱛᱮᱡ ᱛᱮ ᱵᱟᱲᱟᱭ ᱢᱮᱱᱟᱜ ᱠᱟᱜ-ᱟ ᱡᱮ ᱡᱟᱦᱟᱸ ᱛᱤᱱᱟᱹᱜ ᱩᱛᱩ ᱠᱚᱧ ᱵᱟᱲᱟᱭᱟᱹᱧ ᱡᱮ ᱪᱟᱥ ᱨᱮᱭᱟᱜ ᱠᱟᱹᱫᱤᱧ ᱚᱱᱟ ᱠᱚᱫᱚ ᱵᱟᱲᱟᱭ ᱢᱮᱱᱟᱜ ᱟᱠᱟᱫᱟ ᱚᱠᱟ ᱞᱮᱠᱟ ᱪᱟᱥ ᱦᱩᱭᱩᱜᱼᱟ ᱟ ᱡᱚᱛᱚᱪ ᱞᱮᱠᱟᱱ ᱥᱚᱵᱡᱤ ᱜᱤ ᱪᱟᱥ ᱦᱩᱭᱟᱠᱟᱱᱟ ᱦᱮᱸ ᱥᱮ ᱛᱳ ᱵᱚᱭᱦᱟ ᱱᱚᱜ ᱚᱚᱭ ᱥᱟᱹᱨᱩ ᱠᱟᱛᱷᱟᱢ ᱞᱟᱹᱭᱮᱫᱟ ᱦᱮᱸᱥ ᱛ ᱟᱢ ᱥᱟᱹᱨᱩ ᱨᱚᱦᱚᱭ ᱫᱚᱢ ᱵᱷᱮᱞᱟ ᱟᱠᱟᱱᱟ ᱛᱳ
ᱥᱟᱹᱨᱩ ᱨᱚᱦᱚᱭ ᱫᱚ ᱵᱟᱹᱧ ᱪᱟᱞᱟᱣ ᱵᱟᱲᱟ ᱟᱠᱟᱱᱟ ᱢᱟᱱᱮ ᱡᱟ ᱛᱩ ᱨᱚᱦᱚᱭ ᱠᱚᱫᱚ ᱚᱱᱠᱟ ᱟᱭᱩ ᱵᱟᱵᱟ ᱛᱟᱠᱚ ᱜᱮᱠᱚ ᱨᱚᱦᱚᱭ ᱵᱟᱲᱟ ᱟᱠᱟᱫᱟᱼᱼ ᱟᱫᱚ ᱚᱱᱟ ᱜᱷᱟᱥ ᱪᱷᱟᱴᱟᱣ ᱠᱚᱜᱮ ᱪᱟᱞᱟᱣ ᱵᱟᱲᱟ ᱦᱩᱭ ᱟᱠᱟᱱᱟᱱᱟ ᱪᱮᱫ ᱞᱮᱠᱟ ᱠᱚ ᱨᱚᱦᱚᱭ ᱟ ᱪᱟᱞᱟᱣ ᱵᱟᱲᱟ ᱟᱠᱟᱱᱟ ᱟᱢᱼᱼᱼ
ᱦᱳᱭ ᱦᱳᱭ ᱚᱱᱟ ᱤᱫᱤ ᱠᱟᱛᱮᱜᱧ ᱞᱟᱹᱭᱟᱢ ᱠᱟᱱᱟ ᱡᱟᱦᱟᱸ ᱫᱚ ᱥᱟᱹᱨᱩ ᱦᱮᱸᱥ ᱥᱟᱹᱨᱩ ᱨᱮᱭᱟᱜ ᱚᱱᱮ ᱟᱵᱚ ᱫᱚᱵᱚᱱ ᱵᱟᱰᱟᱭᱟ ᱥᱟᱹᱨᱩ ᱫᱚ ᱵᱟᱦᱟᱜᱼᱟ ᱱᱚᱣᱟ ᱛᱷᱟᱢ ᱵᱟᱲᱟᱭᱟ ᱥᱮ ᱵᱟᱝ ᱟᱞᱮ ᱥᱮᱫ ᱫᱚ ᱥᱟᱹᱨᱩ ᱦᱚᱸ ᱵᱟᱦᱟᱜ ᱜᱮᱭᱟ ᱦᱮᱸ ᱥᱮ ᱚᱱᱟ ᱡᱟᱦᱟᱸ ᱥᱟᱨᱩ ᱦᱚᱸ ᱢᱤᱫ ᱨᱚᱠᱚᱢ ᱮᱸ ᱤᱭᱟᱹ ᱪᱮᱛᱟᱱ ᱨᱮ ᱯᱷᱚᱲ ᱞᱮᱠᱟ ᱯᱷᱚᱲᱚᱜ ᱛᱟᱦᱮᱱᱟ ᱟᱨ ᱚᱸᱰᱮ ᱡᱚᱜ ᱛᱟᱦᱮᱱᱟ ᱱᱚᱣᱟ ᱠᱟᱛᱷᱟᱢ ᱵᱟᱲᱟᱭᱟᱥ ᱵᱟᱝ
ᱦᱮᱸ ᱵᱟᱦᱟ ᱧᱮᱞ ᱵᱟᱲᱟ ᱦᱩᱭ ᱟᱠᱟᱱᱟ ᱨᱚᱦᱚᱭ ᱠᱟᱫᱟᱞᱮ ᱛᱚ ᱟᱞᱮ ᱦᱚᱸ
ᱦᱳᱭ ᱛᱳ ᱠᱟᱛᱷᱟ ᱫᱚ ᱱᱚᱝᱠᱟᱜ ᱠᱟᱱᱟ ᱦᱮᱸ ᱥᱮ ᱡᱟᱦᱟᱸ ᱥᱟᱹᱨᱩ ᱥᱟᱹᱨᱩ ᱫᱚ ᱟᱵᱚ ᱫᱚ ᱥᱟᱹᱨᱩ ᱨᱮᱭᱟᱜ ᱡᱚ ᱫᱚ ᱵᱟᱹᱱᱩᱜ ᱟᱠᱟᱫᱟ ᱦᱮᱸᱥᱮ ᱥᱟᱹᱨᱩ ᱨᱮᱭᱟᱜ ᱡᱟᱦᱟᱸ ᱫᱟ ᱚᱱᱟ ᱜᱮᱵᱚᱱ ᱨᱚᱦᱚᱭᱟ ᱡᱚ ᱫᱚ ᱢᱮᱱᱟᱜ ᱟᱠᱟᱫ ᱨᱮᱦᱚᱸ ᱥᱟᱹᱨᱩ ᱨᱮᱭᱟᱜ ᱡᱚ ᱢᱮᱱᱟᱜ ᱟᱠᱟᱫ ᱨᱮᱦᱚᱸ ᱥᱟᱹᱨᱩ ᱛᱮᱫᱚ ᱟᱵᱚ ᱫᱚ ᱡᱚ ᱛᱮᱫᱚ ᱟᱵᱚ ᱫᱟ ᱜᱮᱵᱚᱱ ᱨᱚᱦᱚᱭᱟ ᱪᱮᱫᱟᱜ ᱥᱮ ᱟᱵᱚ ᱫᱚ ᱥᱟᱨᱩ ᱫᱚ ᱯᱟᱹᱦᱤᱞ ᱠᱷᱚᱱᱚᱡ ᱜᱮᱵᱚᱱ ᱚᱱᱠᱟ ᱜᱮᱵᱚᱱ ᱨᱚᱦᱚᱭ ᱟᱹᱜᱩ ᱟᱠᱟᱜᱼᱟ ᱟᱨ ᱡᱟᱦᱟᱸ ᱫᱚ ᱥᱟᱹᱨᱩ ᱨᱮᱭᱟᱜ ᱥᱟᱨᱮᱡ ᱛᱮ ᱡᱟᱦᱟᱸ ᱠᱟᱹᱴᱤᱡ ᱠᱟᱹᱴᱤᱡ ᱦᱚᱯᱚᱱ ᱛᱮᱜ ᱛᱟᱦᱮᱱᱟ ᱦᱮᱸᱥᱮ ᱚᱱᱟ ᱜᱮᱵᱚᱱ ᱨᱚᱦᱚᱭ ᱫᱚᱵᱚᱱ ᱨᱚᱦᱚᱭᱟ ᱥᱟᱹᱨᱩ ᱦᱤᱥᱟᱹᱵ ᱛᱮ ᱫᱚ ᱚᱱᱟ ᱚᱱᱠᱟ ᱵᱮᱥᱴᱷᱤᱠ ᱡᱟᱦᱟᱸ ᱫᱚ ᱥᱤ ᱠᱟᱛᱮᱜ ᱥᱤ ᱜᱩᱲᱟᱹ ᱠᱟᱛᱮ ᱛᱮ ᱦᱟᱥᱟ ᱠᱚ ᱛᱟᱯᱚᱨᱮ ᱚᱱᱟ ᱞᱟᱭᱤᱱ ᱞᱟᱭᱤᱱ ᱥᱟᱹᱨᱩ ᱵᱚᱱ ᱨᱚᱦᱚᱭ ᱤᱫᱤᱭᱟ ᱡᱟᱦᱟᱸ ᱫᱚ ᱢᱤᱫᱴᱮᱱ ᱢᱤᱫᱴᱮᱱ ᱫᱟ ᱛᱮᱵᱚᱱ ᱨᱚᱦᱚᱭ ᱤᱫᱭᱟ ᱦᱮᱸᱥᱮ ᱚᱱᱠᱟ ᱞᱮᱠᱟ ᱛᱮ ᱟᱫᱚ ᱦᱟᱥᱟ ᱵᱚᱱ ᱪᱟᱯᱟ ᱤᱫᱤᱭᱮᱫᱼᱟ ᱡᱮ ᱚᱱᱟ ᱯᱚᱴᱚᱢᱚᱜ ᱮᱢᱟᱱ ᱥᱩᱠᱨᱤ ᱠᱚ ᱟᱞᱚ ᱠᱚ ᱧᱮᱞ ᱢᱟᱟᱱ ᱦᱮᱸᱥᱮ ᱚᱱᱟ ᱞᱮᱠᱟᱛᱮ ᱟᱵᱚ ᱫᱚᱵᱚ ᱨᱚᱦᱚᱭ ᱠᱟᱜ ᱟᱫᱚ ᱵᱟᱹᱭ ᱵᱟᱹᱭᱛᱮ ᱦᱟᱨᱟ ᱪᱟᱞᱟᱜᱼᱟ ᱜᱷᱟᱸᱥ ᱠᱚ ᱚᱢᱚᱱ ᱠᱷᱟᱡ ᱚᱱᱮ ᱯᱳᱣᱟᱜ ᱠᱚ ᱨᱟᱱ ᱥᱟᱨ ᱠᱚ ᱮᱢ ᱦᱩᱭᱩᱜᱼᱟ᱾ ᱟᱢ ᱫᱚ ᱚᱠᱟ ᱴᱟᱭᱤᱢ ᱵᱷᱮᱞᱟᱣ ᱟᱠᱟᱱᱟ ᱡᱟᱦᱟᱸ ᱫᱚ ᱜᱷᱟᱥ ᱤᱭᱟᱹ ᱡᱚᱠᱷᱚᱱ ᱨᱚᱦᱚᱭ ᱚᱠᱛᱚ ᱥᱮ ᱡᱚᱠᱷᱚᱱ ᱯᱳ ᱚᱠᱛᱚ ᱜᱷᱟᱥ ᱵᱟᱪᱷᱟᱣ᱾
ᱦᱮᱸ ᱦᱮᱸ ᱚᱱᱟ ᱨᱚᱦᱚᱭ ᱚᱠᱛᱚ ᱫᱚ ᱵᱟᱹᱧ ᱪᱟᱞᱟᱣ ᱵᱟᱹᱧ ᱪᱟᱞᱟᱣ ᱵᱟᱲᱟ ᱟᱠᱟᱱᱟ ᱾ ᱡᱟᱦᱟᱸᱭ ᱛᱟᱯᱚᱨᱮ ᱫᱟᱨᱮ ᱦᱟᱨᱟᱭᱮᱱᱟ ᱛᱟᱯᱚᱨᱮ ᱚᱱᱟ ᱜᱷᱟᱸᱥ ᱡᱮ ᱪᱟᱞᱟᱣ ᱵᱟᱲᱟ ᱟᱠᱟᱱᱟ᱾ ᱩᱱᱜᱮ ᱵᱟᱠᱷᱟᱱ ᱫᱚ ᱵᱟᱹᱧ ᱪᱟᱞᱟᱣ ᱵᱟᱲᱟ ᱟᱠᱟᱱᱟ ᱾ ᱟᱨ ᱚᱱᱠᱟ ᱛᱟᱲᱟᱣ ᱥᱩᱢᱟᱹᱭ ᱡᱚᱠᱷᱚᱱ ᱛᱟᱲᱟᱣ ᱦᱩᱭᱩᱜᱼᱟ ᱩᱱ ᱪᱟᱞᱟᱣ ᱵᱟᱲᱟᱭ ᱟᱠᱟᱱᱟ ᱚᱱᱟ‌ ᱨᱚᱦᱚᱭ ᱥᱚᱢᱚᱭ ᱫᱚ ᱵᱟᱹᱧ ᱪᱟᱞᱟᱣ ᱵᱟᱲᱟ ᱟᱠᱟᱱᱟ ᱟᱹᱨᱠᱤ ᱾
ᱚ ᱟᱪᱪᱷᱟ, ᱛᱚᱵᱮ ᱛᱟᱲᱟᱣ ᱥᱚᱢᱚᱭ ᱫᱚ ᱚᱠᱟ ᱚᱠᱛᱚ ᱯᱮ ᱛᱟᱲᱟᱣᱟ, ᱡᱟᱦᱟᱸ ᱫᱚ ᱱᱚᱜᱼᱚᱭ ᱧᱮᱞᱚᱜᱼᱟ ᱟᱞᱮ ᱥᱮᱫ ᱫᱚ ᱡᱟᱹᱥᱛᱤ ᱠᱟᱭᱛᱮ ᱵᱚᱨᱥᱟ ᱞᱟᱦᱟᱨᱮ ᱛᱟᱲᱟᱣ ᱜᱟᱱᱚᱜᱼᱟ ᱾ ᱟᱯᱮ ᱫᱚ
ᱟᱪᱪᱷᱟ ᱟᱞᱮᱥᱮᱫ ᱱᱚᱜᱼᱚᱭ ᱵᱷᱟᱫᱚᱨ ᱵᱚᱸᱜᱟ ᱦᱤᱡᱩᱜ ᱠᱟᱱ ᱵᱷᱟᱫᱚᱨ ᱵᱚᱸᱜᱟ ᱥᱚᱢᱚᱭ ᱞᱮ ᱛᱟᱲᱟᱣᱟ᱾ ᱱᱤᱛᱚᱜ ᱜᱮ ᱱᱤᱛᱚᱜ ᱫᱚ ᱫᱟᱨᱮᱹ ᱜᱚᱫ ᱟᱠᱟᱱᱟ ᱦᱩᱭ ᱜᱚᱫ ᱦᱮᱡ ᱜᱚᱫ ᱟᱠᱟᱱᱟ ᱾
ᱟᱪᱪᱷᱟ ᱵᱚᱭᱦᱟ ᱛᱚᱵᱮ ᱦᱚᱸᱜᱼᱚᱭ, ᱥᱟᱹᱨᱩ ᱦᱮᱸ ᱥᱮ ᱟᱯᱮ ᱫᱚ ᱪᱮᱫ ᱛᱮᱯᱮ ᱛᱟᱲᱟᱣ ᱛᱟᱦᱮᱸᱱᱟ ᱱᱚᱝᱠᱟ ᱜᱟᱹᱭᱛᱤ ᱠᱚᱛᱮ ᱥᱮ ᱱᱚᱝᱠᱟ ᱱᱟᱦᱮᱞ ᱠᱚᱛᱮᱯᱮ ᱛᱟᱲᱟᱣ ᱛᱟᱦᱮᱸᱱᱟ᱾
ᱦᱮᱸ ᱟᱞᱮᱥᱮᱫ ᱫᱚ ᱦᱮᱸ ᱛᱟᱲᱟᱣ ᱵᱚᱞᱛᱮ ᱚᱱᱟ ᱱᱟᱦᱮᱞ ᱛᱮᱜᱮᱞᱮ ᱛᱟᱲᱟᱣ ᱜᱮᱭᱟ ᱟᱫᱚ ᱚᱱᱟ ᱫᱚ ᱢᱟᱨᱟᱝ ᱢᱟᱨᱟᱝ ᱟᱲᱮ ᱛᱚ᱾ ᱠᱟᱹᱴᱤᱡ ᱱᱟᱦᱮᱞ ᱛᱮ ᱠᱟᱹᱴᱤᱡ ᱚᱨᱫᱷᱮᱠ ᱩᱞᱴᱟᱹᱜᱼᱟ ᱛᱟᱯᱚᱨᱮ ᱠᱩᱰᱤ ᱛᱮᱞᱮ ᱤᱭᱟᱹ ᱩᱰᱩᱝ ᱜᱚᱫ ᱠᱟᱜᱼᱟ ᱡᱷᱚᱛᱚ, ᱟᱫᱚ ᱟᱯᱮ ᱥᱮᱫ ᱫᱚ ᱪᱮᱫ ᱛᱮᱯᱮ ᱛᱟᱲᱟᱣᱟ ᱛᱟᱦᱚᱞᱮ
ᱟᱞᱮ ᱥᱮᱫ ᱫᱚ ᱵᱚᱭᱦᱟ ᱱᱟᱦᱮᱞ ᱛᱮᱫᱚ ᱵᱟᱞᱮ ᱛᱟᱲᱟᱣ ᱛᱟᱦᱮᱱᱟ ᱾ ᱟᱞᱮ ᱥᱮᱫ ᱫᱚᱞᱮ ᱛᱟᱲᱟᱣ ᱛᱟᱦᱮᱸᱱᱟ ᱛᱚ ᱚᱱᱠᱟ ᱢᱤᱫᱴᱮᱱ ᱜᱟᱱ ᱰᱟᱝᱨᱤ ᱞᱮ ᱤᱭᱟᱹ ᱠᱮᱫᱮᱭᱟ ᱦᱮᱸᱥᱮ, ᱱᱟᱦᱮᱞ ᱞᱮᱠᱟᱱᱟᱜ ᱜᱮ ᱛᱟᱦᱮᱱᱟ ᱠᱤᱱᱛᱩ ᱱᱟᱦᱮᱞ ᱫᱚ ᱞᱟᱹᱭ ᱵᱟᱝ ᱜᱟᱱᱚᱜᱼᱟ, ᱠᱟᱹᱴᱤᱡ ᱚᱱᱟ ᱱᱟᱦᱮᱞ ᱞᱮᱠᱟ ᱠᱟᱹᱴᱤᱡ ᱠᱟᱹᱴᱤᱡ ᱰᱟᱴᱟ ᱛᱟᱦᱮᱱᱟ ᱦᱮᱸᱥᱮ ᱚᱱᱟ ᱰᱟᱴᱟ ᱛᱮᱞᱮ ᱟᱞᱩ ᱡᱮᱞᱮᱠᱟ ᱛᱮᱠᱚ ᱛᱟᱲᱟᱲ ᱟ ᱥᱮ ᱵᱟᱝ, ᱚᱱᱠᱟ ᱜᱮ ᱚᱱᱟ ᱦᱚᱸᱞᱮ ᱛᱟᱲᱟᱣ ᱫᱚᱞᱮ ᱛᱟᱲᱟᱣᱟ᱾
ᱟᱫᱚ ᱚᱱᱟ ᱛᱟᱲᱟᱣ ᱠᱚᱫᱚ ᱚᱱᱠᱟᱱᱟᱜ ᱫᱚᱢ ᱧᱮᱞ ᱟᱠᱟᱫᱼᱟ ᱥᱮ ᱚᱱᱟ ᱟᱯᱮᱥᱮᱫ ᱫᱚ ᱢᱮᱱᱟᱜ ᱟᱥᱮ ᱵᱟᱹᱱᱩᱜᱼᱟ᱾
ᱦᱮᱸ ᱢᱮᱱᱟᱜᱼᱟ ᱚᱱᱟ ᱫᱚ ᱟᱞᱩ ᱛᱟᱲᱟᱣ ᱥᱩᱢᱟᱹᱭ ᱟᱞᱩ ᱠᱚᱞᱮ ᱨᱚᱦᱚᱭ ᱜᱮᱭᱟ ᱛᱚ ᱟᱞᱮ ᱦᱚᱸ ᱟᱞᱩ ᱛᱟᱲᱟᱣ ᱥᱚᱢᱚᱭ ᱵᱮᱵᱚᱦᱟᱨ ᱵᱟᱲᱟᱭ ᱦᱩᱭᱩᱜ ᱜᱮᱭᱟ᱾ ᱟᱫᱚ ᱚᱱᱟ ᱥᱟᱹᱨᱩ ᱥᱚᱢᱚᱭ ᱫᱚ ᱟᱹᱨᱠᱤ ᱚᱱᱟ ᱰᱟᱝᱨᱤ ᱛᱮ ᱥᱤᱭᱳᱚᱜ ᱞᱮᱠᱟᱞᱮ ᱤᱭᱟᱹ ᱜᱮᱭᱟ ᱞᱟᱜᱟᱣ ᱵᱟᱲᱟᱭ ᱜᱮᱭᱟ ᱤᱱᱟ ᱛᱮᱦᱚᱸ ᱚᱱᱟ ᱩᱴᱠᱟᱹᱜ ᱜᱮᱭᱟ᱾
ᱟᱪᱪᱷᱟ ᱛᱚᱵᱮ ᱟᱹᱰᱤ ᱱᱟᱯᱟᱭ ᱟᱯᱮ ᱥᱮᱫ ᱫᱚ ᱱᱚᱜᱼᱚᱭ ᱱᱚᱝᱠᱟ ᱦᱚᱸ ᱯᱮ ᱠᱚᱨᱟᱣ ᱜᱮᱭᱟ ᱦᱮᱸᱥᱮ, ᱛᱚᱵᱮ ᱠᱷᱟᱱ ᱟᱨᱦᱚᱸ ᱧᱮᱞᱚᱜᱼᱟ ᱡᱮ ᱱᱚᱜᱼᱚᱭ ᱾ ᱥᱮ ᱯᱮᱸᱰᱮ ᱥᱮ ᱪᱮᱫ ᱠᱚ ᱞᱟᱹᱭ ᱜᱮᱭᱟ ᱦᱮᱸᱥᱮ ᱯᱮᱸᱰᱮ ᱠᱚ ᱞᱟᱹᱭ ᱜᱮᱭᱟ ᱛᱚᱜ ᱚᱱᱟ ᱫᱚ ᱟᱢ ᱵᱟᱲᱟᱭᱟᱢ ᱚᱱᱠᱟ ᱞᱮᱠᱟ ᱠᱚ ᱪᱟᱥ ᱛᱟᱦᱮᱱᱟ᱾
ᱚᱱᱟ ᱫᱚ ᱟᱞᱮᱥᱮᱫ ᱫᱚ ᱪᱟᱥ ᱠᱚᱫᱚ ᱵᱟᱝᱠᱚ ᱪᱟᱥ ᱜᱮᱭᱟ ᱛᱟᱯᱚᱨᱮ ᱚᱱᱟ ᱫᱚ ᱟᱞᱮᱭᱟᱜ ᱵᱟᱲᱜᱮᱹ ᱠᱚᱨᱮᱜ ᱜᱮ ᱢᱮᱱᱟᱜᱼᱟ ᱾
ᱟᱪᱪᱷᱟ ᱚᱱᱟ ᱦᱚᱸ ᱱᱤᱭᱚᱢ ᱢᱮᱱᱟᱜ ᱟᱠᱟᱫᱟ ᱚᱱᱠᱟ ᱠᱟᱛᱮ ᱫᱚ ᱵᱟᱝ ᱦᱩᱭᱩᱜᱼᱟ ᱦᱮᱸᱥᱮ? ᱠᱟᱹᱴᱤᱡ ᱵᱟᱲᱟᱭ ᱛᱟᱦᱮᱸ ᱞᱟᱹᱠᱛᱤ ᱠᱟᱱᱟ ᱚᱱᱟ ᱫᱚ ᱾ ᱚᱱᱟ ᱦᱚᱸ ᱢᱮᱱᱟᱜ ᱫᱚ ᱢᱮᱱᱟᱜ ᱟᱠᱟᱫᱟ ᱟᱫᱚ ᱚᱱᱟ ᱫᱚ ᱠᱟᱹᱴᱤᱡ ᱵᱟᱲᱟᱭ ᱛᱟᱦᱮᱸ ᱫᱚᱨᱠᱟᱨ ᱡᱮ ᱚᱱᱟ ᱫᱚ ᱚᱠᱟ ᱞᱮᱠᱟ ᱡᱟᱦᱟᱸ ᱫᱚ ᱯᱮᱸᱰᱮ ᱵᱟᱛ ᱫᱚ ᱵᱟᱨ ᱨᱚᱠᱚᱢᱟᱜ ᱛᱟᱦᱮᱱᱟ ᱦᱮᱸᱥᱮ, ᱢᱤᱫᱴᱮᱱ ᱯᱮᱸᱰᱮ ᱫᱚ ᱛᱟᱦᱮᱱᱟ ᱚᱱᱟ ᱫᱚ ᱨᱚᱦᱚᱭ ᱠᱟᱛᱮᱜ ᱜᱮ ᱥᱚᱸᱜᱮᱛᱮ ᱟᱹᱰᱤ ᱞᱚᱜᱚᱱ ᱛᱮ ᱫᱟᱜ ᱛᱟᱦᱮᱱᱟ ᱦᱮᱸᱥᱮ ᱾ᱟᱨ ᱡᱟᱦᱟᱸ ᱫᱤᱥᱤ ᱯᱮᱸᱰᱮ ᱠᱚ ᱢᱮᱛᱟᱜᱼᱟ ᱚᱱᱟ ᱫᱚ ᱠᱟᱹᱴᱤᱡ ᱚᱠᱛᱚ ᱚᱠᱛᱚᱭ ᱦᱟᱛᱟᱣᱟ ᱦᱟᱨᱟᱜ ᱛᱮᱥᱮ ᱫᱟᱜ ᱛᱮ ᱚᱱᱠᱟ ᱞᱟᱹᱴᱩ ᱧᱚᱜ ᱾ ᱛᱮ ᱚᱠᱛᱚᱭ ᱦᱟᱛᱟᱣᱟ ᱟᱫᱚ ᱮᱸ ᱚᱱᱟ ᱨᱚᱦᱚᱭ ᱨᱮᱭᱟᱜ ᱱᱤᱭᱚᱢ ᱫᱚ ᱱᱚᱝᱠᱟ ᱜᱮ ᱡᱮ
ᱦᱩᱸ᱾
ᱡᱮ ᱵᱚᱪᱷᱚᱨ ᱡᱟᱦᱟᱸ ᱯᱮᱸᱰᱮᱢ ᱛᱟᱲᱟᱣᱟ, ᱦᱮᱸ ᱥᱮ?
ᱦᱮᱸ ᱦᱮᱸ᱾
ᱚᱱᱟ ᱯᱮᱸᱰᱮ ᱥᱟᱶᱛᱮ ᱟᱨᱚ ᱠᱟᱹᱴᱤᱡ ᱡᱚᱲ ᱯᱮᱸᱰᱮ ᱠᱚ ᱛᱟᱦᱮᱱ ᱜᱮᱭᱟ ᱚᱱᱟᱨᱮ ᱡᱚᱯᱚᱜ ᱨᱮ ᱛᱟᱦᱮᱱᱟ ᱚᱱᱟ ᱠᱚ ᱪᱷᱟᱲᱟᱣ ᱠᱟᱛᱮᱫ ᱜᱮ ᱚᱱᱟ ᱫᱚ ᱚᱸᱰᱮᱜᱮ ᱛᱚᱯᱟ ᱜᱤᱲᱤ ᱠᱟᱜ ᱢᱮ, ᱮᱱᱮ ᱚᱸᱰᱮ ᱠᱷᱚᱱᱜᱮ ᱟᱨᱚ ᱚᱱᱟ ᱫᱟᱨᱮ ᱫᱟᱨᱮᱜᱼᱟ ᱦᱮᱸ ᱥᱮ ᱟᱨ ᱟᱨᱚ ᱦᱩᱭᱩᱜᱼᱟ ᱱᱚᱣᱟ ᱠᱟᱛᱮ ᱫᱚ
ᱚᱱᱟ ᱡᱩᱫᱤ ᱨᱮᱦᱮᱫ ᱠᱚ ᱵᱟᱝ ᱛᱟᱦᱮᱱᱟ ᱵᱟᱝ ᱥᱮᱭᱟᱜᱼᱟ ᱚᱱᱟ?
ᱵᱟᱝ ᱵᱟᱝ ᱵᱟᱝ ᱚᱸᱰᱮ ᱠᱷᱚᱱᱜᱮ ᱟᱨᱚ ᱡᱮᱢᱚᱱ ᱟᱞᱩ ᱟᱞᱩ ᱠᱚᱨᱮ ᱡᱮᱢᱚᱱ ᱨᱮᱦᱮᱫ ᱵᱟᱝ ᱛᱟᱦᱮᱱᱟ ᱯᱷᱚᱲᱚᱜᱼᱟ ᱚᱱᱟ ᱦᱚᱸ ᱚᱱᱠᱟᱜᱮ ᱯᱷᱚᱲᱚᱜᱼᱟ ᱚᱱᱠᱟᱜᱮ ᱨᱮᱦᱮᱫ ᱠᱚ ᱡᱟᱱᱟᱢᱚᱜᱼᱟ ᱚᱱᱟ ᱦᱚᱸ, ᱦᱳᱭ ᱥᱮ, ᱟᱫᱚ ᱟᱢ ᱫᱚ ᱚᱱᱟ ᱯᱮᱸᱰᱮ ᱨᱮᱭᱟᱜ ᱵᱟᱦᱟ ᱫᱚᱢ ᱧᱮᱞ ᱟᱠᱟᱜᱼᱟ ᱥᱮ ᱵᱟᱝ? ᱤᱧ ᱫᱩᱧ ᱧᱮᱞ ᱟᱠᱟᱜᱼᱟ᱾
ᱯᱮᱸᱰᱮ ᱨᱮᱭᱟᱜ ᱵᱟᱦᱟ ᱫᱚ ᱵᱟᱹᱧ ᱧᱮᱞ ᱟᱠᱟᱫᱟ᱾ ᱪᱮᱫᱠᱟ ᱵᱟᱦᱟᱜᱼᱟ ᱚᱱᱟ ᱫᱚ ᱛᱟᱦᱚᱞᱮ?
ᱦᱳᱭ ᱚᱱᱟ ᱦᱚᱸ ᱦᱚᱸᱜᱼᱚᱭ ᱡᱟᱦᱟᱸ ᱩᱸ ᱟᱵᱚ ᱮᱸ ᱚ ᱤᱭᱟᱹ ᱵᱟᱦᱟᱜ ᱠᱟᱱ ᱫᱚ ᱱᱤᱭᱟᱹ ᱥᱟᱹᱨᱩ ᱵᱟᱦᱟᱜ ᱠᱟᱱ ᱫᱚ, ᱚᱱᱠᱟ ᱜᱮ ᱥᱟᱥᱟᱝ ᱜᱮ ᱵᱟᱦᱟᱜᱼᱟ ᱚᱱᱟ ᱦᱚᱸ ᱯᱮᱸᱱᱰ ᱨᱮᱭᱟᱜ ᱦᱚᱸ, ᱦᱳᱭ ᱥᱮ᱾ ᱛᱚᱵᱮ ᱵᱚᱭᱦᱟ ᱦᱚᱸᱜᱼᱚᱭ ᱟᱢᱫᱚ ᱥᱟᱹᱨᱩ ᱫᱚ ᱛᱤᱱ ᱨᱚᱠᱚᱢᱟᱜ ᱮᱢ ᱧᱮᱞ ᱠᱟᱜᱼᱟ? ᱪᱮᱫᱟᱜ ᱥᱮ ᱥᱟᱹᱨᱩ ᱫᱚ ᱵᱟᱨ ᱨᱚᱠᱚᱢᱟᱜ ᱢᱮᱱᱟᱜ ᱟᱠᱟᱫᱟ᱾ ᱢᱤᱫ ᱴᱮᱱ ᱫᱚ ᱢᱟᱱ ᱥᱟᱹᱨᱩ, ᱦᱮᱸ ᱥᱮ, ᱟᱨ ᱢᱤᱫᱴᱮᱱ ᱫᱚ ᱡᱟᱦᱟᱸ ᱫᱚ ᱟᱵᱚ ᱪᱟᱥ ᱥᱟᱹᱨᱩ᱾
ᱟᱪᱪᱷᱟ ᱟᱪᱪᱷᱟ ᱦᱮᱸ ᱦᱮᱸ ᱦᱮᱸ ᱢᱟᱱ ᱥᱟᱹᱨᱩ ᱦᱮᱸ ᱧᱮᱞ ᱠᱟᱫᱟᱹᱧ ᱚᱱᱟ ᱫᱚ ᱟᱞᱮ ᱥᱮᱫ ᱢᱟ ᱫᱚ ᱚᱱ ᱮ ᱰᱚᱵᱟ ᱠᱚ ᱢᱮᱱᱟᱜ-ᱟ ᱛᱚ ᱟᱫᱚ ᱚᱱᱟ ᱢᱟᱱ ᱥᱟᱹᱨᱩ ᱫᱚ ᱫᱚᱢᱮ ᱜᱮ ᱢᱮᱱᱟᱜᱼᱟ ᱟᱨᱠᱤ᱾
ᱦᱮᱸ ᱵᱚᱭᱦᱟ ᱚᱱᱟ ᱢᱟᱱ ᱥᱟᱹᱨᱩ ᱫᱚ ᱡᱚᱢ ᱜᱟᱱᱚᱜ ᱜᱮᱭᱟ᱾ ᱱᱚᱣᱟ ᱠᱟᱛᱷᱟᱢ ᱵᱟᱰᱟᱭᱟ ᱡᱮ ᱡᱚᱢ ᱜᱟᱱᱚᱜᱼᱟ?
ᱵᱟᱝ ᱵᱟᱝ ᱟᱞᱮ ᱥᱮᱫ ᱫᱚ ᱵᱟᱠᱚ ᱡᱚᱢ ᱜᱮᱭᱟ ᱚᱱᱟ ᱫᱚ ᱵᱟᱠᱚ ᱡᱚᱢ ᱜᱮᱭᱟ᱾
ᱦᱳᱭ ᱟᱞᱮ ᱥᱮᱫ ᱫᱚ ᱢᱟᱱ ᱥᱟᱹᱨᱩ ᱫᱚ ᱠᱚ ᱡᱚᱢᱟ, ᱪᱮᱫ ᱞᱮᱠᱟ ᱠᱚ ᱡᱚᱢᱟ? ᱧᱮᱞ ᱟᱠᱚ ᱡᱟᱦᱟᱸ ᱢᱟᱱ ᱥᱟ ᱨᱩ ᱫᱚᱢᱮ ᱦᱟᱨᱟᱣ ᱟᱠᱟᱱᱟ ᱫᱚᱢᱮ ᱦᱟᱨᱟᱣ ᱟᱠᱟᱱᱟ ᱦᱮᱸᱥᱮ, ᱚᱱᱟ ᱦᱟᱨᱟᱣ ᱟᱠᱟᱱ ᱠᱷᱟᱡ ᱫᱚᱢᱮ ᱜᱩᱫᱤ ᱠᱷᱚᱱ ᱫᱚᱢᱮ ᱵᱮᱥ ᱴᱷᱤᱠ ᱦᱩᱭ ᱟᱠᱟᱱᱟ ᱪᱮᱛᱟᱱ ᱥᱮᱫ ᱨᱟᱠᱟᱵ ᱟᱠᱟᱱᱟ ᱚᱱᱮ ᱡᱮ ᱚᱸᱰᱮ ᱡᱟᱦᱟᱸ ᱫᱚ ᱜᱩᱫᱤ ᱟᱨ ᱨᱮᱦᱮᱫ ᱪᱟᱞᱟᱣ ᱟᱠᱟᱱ ᱚᱱᱟ ᱜᱮᱠᱚ ᱡᱚᱢᱟ ᱦᱮᱸ ᱥᱮ, ᱚᱱᱟ ᱵᱷᱟᱜᱮ ᱞᱮᱠᱟ ᱠᱚ ᱠᱩᱴᱨᱟᱹ ᱠᱮᱫ ᱜᱮ ᱚᱸᱰᱮ ᱮᱠᱫᱚᱢ ᱥᱟᱹᱨᱩ ᱞᱮᱠᱟᱜᱮ ᱵᱮᱥ ᱴᱷᱤᱠ ᱥᱟᱹᱨᱩ ᱡᱮᱢᱚᱱ ᱦᱚᱭᱚ ᱞᱮᱠᱷᱟᱡ ᱯᱩᱰ ᱜᱮ ᱛᱟᱦᱮᱱᱟ ᱚᱸᱰᱮ ᱦᱚᱸ ᱚᱱᱠᱟᱜᱮ ᱯᱩᱲ ᱜᱮ ᱛᱟᱦᱮᱱᱟ ᱚᱱᱟ ᱜᱮ ᱚᱱᱟ ᱫᱚ ᱫᱟ ᱠᱟᱱᱟ, ᱦᱮᱸᱥᱮ, ᱚᱱᱟᱜᱮ ᱡᱮᱞ ᱠᱚ ᱥᱟᱶᱛᱮ ᱦᱟᱹᱠᱩ ᱠᱚ ᱥᱟᱶ ᱛᱮ ᱩᱛᱩ ᱟᱹᱰᱤ ᱥᱤᱵᱤᱞᱟ ᱦᱟᱸᱜ, ᱮᱠᱷᱮᱱᱟᱜ ᱦᱚᱸ ᱩᱛᱩ ᱟᱹᱰᱤ ᱥᱤᱵᱤᱞ ᱜᱮᱭᱟ ᱡᱮᱞ ᱩᱛᱩ ᱞᱮᱠᱟ᱾ ᱚᱱᱟ ᱦᱚᱸ ᱵᱟᱵᱟᱛᱽ ᱛᱚ ᱵᱟᱝ ᱵᱟᱵᱟᱛᱟ ᱠᱤᱱᱛᱩ ᱥᱤᱵᱤᱞ ᱫᱚ ᱟᱹᱰᱤ ᱢᱚᱸᱡᱽ, ᱚᱲᱟᱜ ᱠᱚᱨᱮᱱ ᱡᱟᱦᱟᱸ ᱛᱤᱥᱮᱢ ᱠᱩᱞᱤ ᱠᱚᱣᱟ ᱡᱮ ᱢᱟᱱ ᱥᱟᱹᱨᱩ ᱠᱚ ᱡᱚᱢ ᱜᱮᱭᱟ ᱥᱮ ᱵᱟᱝᱟ, ᱟᱫᱚ ᱟᱢ ᱫᱚ ᱦᱳᱥᱴᱮᱞ ᱨᱮ ᱡᱩᱫᱤ ᱚᱝᱠᱟ ᱡᱩᱫᱤᱢ ᱚᱞᱚᱜ ᱯᱟᱲᱦᱟᱣ ᱟᱠᱟᱱ ᱠᱷᱟᱱ ᱚᱲᱟᱜ ᱠᱚᱨᱮ ᱵᱟᱢ ᱛᱟᱦᱮᱸᱣ ᱟᱠᱟᱱ ᱠᱷᱟᱱ ᱦᱮᱸ ᱥᱮ ᱚᱱᱟᱴᱟᱜ ᱫᱚ ᱚᱱᱟ ᱠᱚ ᱤᱫᱤ ᱠᱟᱛᱮᱜ ᱫᱚ ᱚᱵᱷᱤᱜᱚᱛᱟ ᱫᱚ ᱵᱟᱹᱱᱩᱜ ᱛᱟᱯᱮᱭᱟ, ᱟᱞᱮ ᱫᱚᱞᱮ ᱦᱚᱸᱜ-ᱚᱝᱠᱟ ᱞᱮ ᱧᱮᱞ ᱟᱹᱜᱩ ᱠᱟᱜᱼᱟ ᱡᱮᱦᱮᱛᱩ ᱡᱚᱢ ᱠᱟᱜ-ᱟ ᱞᱮ᱾
ᱟᱫᱚ ᱤᱧ ᱫᱚ ᱚᱝᱠᱟ ᱜᱤᱫᱽᱨᱟᱹ ᱵᱮᱞᱟ ᱠᱷᱚᱱᱟᱜ ᱜᱮ ᱛᱚ ᱦᱳᱥᱴᱮᱞ ᱠᱚᱨᱮ ᱛᱟᱦᱮᱸ ᱵᱟᱲᱟ ᱦᱩᱭ ᱠᱟᱱᱟ, ᱤᱱᱟᱹ ᱛᱮ ᱚᱱᱟ ᱠᱚᱫᱚ ᱚᱱᱟ ᱤᱫᱤ ᱠᱟᱛᱮ ᱫᱚ ᱩᱱᱟᱹᱜ ᱴᱟ ᱵᱟᱲᱟᱭ ᱵᱟᱹᱱᱩᱜᱼᱟ ᱟᱨᱠᱤ᱾
ᱟᱪᱪᱷᱟ ᱛᱚᱵᱮ ᱟᱹᱰᱤ ᱱᱟᱯᱟᱭ, ᱛᱚᱵᱮ ᱟᱨᱚ ᱢᱮᱜᱴᱮᱱ ᱥᱟᱹᱨᱩ ᱧᱟᱢᱚᱜᱼᱟ ᱦᱮᱸ ᱥᱮ, ᱥᱟᱹᱨᱩ ᱢᱤᱫ ᱡᱟᱭᱜᱟ ᱨᱮ ᱢᱤᱫ ᱴᱮᱱ ᱥᱟᱹᱨᱩ ᱧᱟᱢᱚᱜᱼᱟ ᱚᱱᱟ ᱫᱚ ᱰᱷᱟᱹᱨᱣᱟ ᱠᱚ ᱢᱮᱛᱟᱜᱼᱟ ᱦᱮᱸ ᱥᱮ, ᱴᱷᱟᱹᱲᱣᱟᱹ ᱴᱷᱟᱹᱲᱣᱟᱹ ᱥᱮ ᱛᱮ ᱚᱝᱠᱟ ᱚᱝᱠᱟ ᱚᱝᱠᱟ ᱧᱚᱜ ᱠᱚ ᱢᱮᱛᱟᱜᱼᱟ ᱚᱱᱟ ᱫᱚ ᱥᱟᱹᱨᱩ ᱞᱮᱠᱟᱜᱮ ᱧᱮᱞᱛᱮ ᱠᱤᱱᱛᱩ ᱚᱱᱟ ᱫᱚ ᱥᱟᱹᱨᱩ ᱫᱚ ᱵᱟᱝ ᱠᱟᱱᱟ᱾ ᱫᱟ ᱦᱚᱸ ᱥᱟᱹᱨᱩ ᱞᱮᱠᱟ ᱧᱮᱞᱛᱮ ᱠᱤᱱᱛᱩ ᱥᱟᱹᱨᱩ ᱫᱚ ᱵᱟᱝ ᱠᱟᱱᱟ ᱦᱮᱸ ᱥᱮ, ᱚᱱᱟ ᱫᱚ ᱟᱹᱰᱤ ᱵᱚᱲᱚ ᱵᱚᱲᱚ ᱦᱩᱭᱩᱜᱼᱟ ᱡᱮᱢᱚᱱ ᱮᱸ ᱢᱚᱱᱮ ᱠᱟᱜ ᱢᱮ ᱟᱵᱚ ᱢᱤᱫᱴᱮᱱ ᱡᱮ ᱚᱝᱠᱟ ᱟᱢᱟᱜ ᱡᱟᱦᱟᱸ ᱛᱤ ᱛᱤ ᱩᱱ ᱯᱟᱨᱟᱝ ᱦᱩᱭ ᱫᱟᱲᱤᱭᱜᱼᱟ ᱡᱟᱦᱟᱸ ᱫᱚ ᱦᱟᱛᱚ ᱠᱚ ᱡᱚᱜᱼᱟ ᱩᱱᱛᱤᱛᱤᱡ ᱦᱩᱭ ᱫᱟᱲᱮᱭᱟᱜᱼᱟ ᱫᱚᱢᱮ ᱵᱚᱲᱚ ᱵᱚᱲᱚ ᱫᱟᱜ ᱛᱟᱦᱮᱱᱟ ᱚᱱᱟ ᱦᱚᱸ ᱱᱤᱭᱟᱹ ᱴᱟᱭᱤᱢ ᱜᱮ ᱠᱚ ᱨᱚᱦᱚᱭᱟ᱾ ᱟᱫᱚ ᱚᱱᱟ ᱫᱚ ᱠᱟᱹᱴᱤᱡ ᱥᱮᱵᱮᱞ ᱫᱚ ᱠᱚᱢᱚᱜᱼᱟ ᱟᱨ ᱚᱱᱟ ᱫᱚ᱾ ᱦᱮᱲᱮᱢ ᱜᱮ ᱥᱮᱵᱮᱞᱟ ᱠᱟᱹᱴᱤᱡ ᱱᱤᱭᱟᱹ ᱥᱟᱹᱨᱩ ᱫᱚ ᱩᱱᱟᱹᱜ ᱦᱮᱲᱮᱢ ᱵᱟᱝ ᱥᱮᱵᱮᱞ ᱨᱮᱦᱚᱸ᱾ ᱚᱱᱟ ᱠᱟᱹᱴᱤᱜ ᱦᱮᱲᱮᱢ ᱜᱮ ᱥᱮᱵᱮᱞᱟ ᱚᱱᱟ ᱫᱚ ᱚᱠᱚᱭ ᱫᱚ ᱛᱮᱠᱮ ᱠᱟᱛᱮᱜ ᱦᱚᱸᱠᱚ ᱡᱚᱢ ᱜᱮᱭᱟ᱾ ᱢᱟᱡᱮ ᱢᱟᱡᱮ ᱫᱚ ᱦᱮᱸᱥᱮ ᱛᱚᱵᱮ ᱟᱯᱮᱥᱮᱫ ᱫᱚ ᱚᱱᱟ ᱠᱚᱫᱚ ᱵᱟᱢ ᱧᱮᱞ ᱟᱠᱟᱜᱼᱟ ᱥᱮ?
ᱦᱮᱸ ᱦᱮᱸ ᱮᱦᱮᱸᱜ ᱵᱟᱹᱧ ᱧᱮᱞ ᱵᱟᱲᱟᱣ ᱠᱟᱫᱟ ᱚᱱᱟ ᱠᱚᱫᱚ ᱤᱧ ᱫᱚ᱾ ᱟᱨ ᱤᱡᱮ ᱠᱚᱫᱚ ᱛᱟᱦᱚᱞᱮ ᱤᱭᱟᱹ ᱠᱚᱫᱚ ᱠᱚ ᱚᱝᱠᱟ ᱚᱱᱟ ᱡᱮᱢᱚᱱ ᱯᱤᱰᱤᱢ ᱞᱟᱹᱭ ᱠᱮᱫᱟ ᱚᱱᱟ ᱯᱤᱰᱤ ᱫᱚ ᱪᱮᱫ ᱠᱟᱛᱮᱯᱮ ᱛᱤᱠ ᱚᱱᱟ ᱢᱟ ᱛᱮᱠᱮ ᱠᱟᱛᱮᱜ ᱠᱚ ᱥᱤᱯᱤᱭᱟ ᱪᱮᱜᱠᱟ ᱠᱟᱛᱮ ᱯᱮ ᱛᱮᱠᱮᱭᱟ ᱟᱞᱮᱥᱮᱜ ᱢᱟ ᱢᱟᱫ ᱢᱟᱫ ᱫᱟᱨᱮ ᱥᱟᱠᱟᱢ ᱠᱚ ᱮᱢᱟᱜᱼᱟ ᱛᱟᱯᱚᱨᱮ ᱡᱚᱡᱚ ᱥᱟᱠᱟᱢ ᱠᱚ ᱮᱢᱟᱜᱼᱟ ᱛᱟᱯᱚᱨᱮ ᱠᱚ ᱛᱮᱠᱮᱭᱟ, ᱟᱯᱮᱥᱮᱜ ᱫᱚ ᱪᱮᱜᱠᱟ ᱯᱮ ᱛᱮᱠᱮᱭᱟ ᱛᱟᱦᱚᱞᱮ ᱚᱱᱟ ᱫᱚ?
ᱦᱳᱭ ᱚᱱᱟ ᱫᱚ ᱟᱞᱮᱥᱮᱜ ᱫᱚ ᱛᱮᱠᱮ ᱫᱚ ᱵᱟᱞᱮ ᱛᱤᱠᱤᱭ ᱛᱟᱦᱮᱱᱟ ᱟᱞᱮ ᱫᱚᱞᱮ ᱰᱟᱭᱨᱮᱴ ᱞᱮ ᱩᱛᱩᱭ ᱛᱟᱦᱮᱱᱟ ᱩᱛᱩ ᱨᱮᱭᱟᱜ ᱯᱚᱥᱮᱥᱴᱟᱜ ᱫᱚ ᱱᱚᱝᱠᱟ ᱛᱟᱞᱮᱭᱟ ᱟᱞᱮ ᱫᱚ ᱮᱸ ᱢᱟᱲᱟᱝ ᱛᱮ ᱦᱚᱸᱜᱼᱚᱭ ᱟᱞᱮ ᱫᱚ ᱚᱱᱟ ᱦᱚᱭᱚ ᱥᱟᱯᱷᱟ ᱠᱟᱛᱮᱜ ᱜᱮᱜ ᱦᱚᱭᱚ ᱥᱟᱯᱷᱟ ᱠᱟᱛᱮᱜ ᱯᱩᱨᱟᱹ ᱯᱷᱟᱨᱪᱟ ᱠᱟᱛᱮᱜ ᱟᱹᱵᱩᱜ ᱠᱮᱫᱟᱢ᱾ ᱟᱵᱩᱠ ᱠᱟᱛᱮᱜ ᱚᱱᱟ ᱟᱨᱚᱢ ᱜᱮᱜ ᱠᱮᱫᱟ ᱜᱮᱜ ᱠᱟᱛᱮᱜ ᱟᱨᱚ ᱵᱷᱟᱜᱮ ᱞᱮᱠᱟ ᱟᱨᱚᱢ ᱟᱵᱩᱜ ᱠᱮᱫᱟ᱾ ᱠᱟᱛᱮᱜ ᱟᱞᱮ ᱫᱚ ᱥᱩᱱᱩᱢ ᱨᱮᱞᱮ ᱵᱷᱟᱹᱡᱤᱭ ᱛᱟᱦᱮᱱᱟ ᱠᱟᱹᱴᱤᱡ ᱵᱷᱟᱞᱮ ᱞᱮᱠᱟ ᱥᱩᱱᱩᱢ ᱡᱟᱦᱟᱸ ᱫᱚ ᱡᱮᱢᱚᱱ ᱪᱚᱯ ᱯᱚᱠᱚᱲᱤ ᱠᱚ ᱠᱚ ᱪᱷᱟᱠᱟᱣᱟ ᱥᱮ ᱯᱤᱴᱷᱟᱹ ᱠᱚᱵᱚᱱ ᱪᱷᱟᱠᱟᱣᱟ ᱥᱩᱱᱩᱢ ᱨᱮ ᱚᱝᱠᱟ ᱥᱩᱱᱩᱢᱞᱮ ᱪᱷᱟᱸᱠᱟᱣ ᱠᱮᱜ ᱜᱮ ᱟᱨ ᱛᱟᱯᱚᱨᱮ ᱛᱟᱭᱚᱢ ᱛᱮ ᱡᱚᱛᱚᱡ ᱪᱷᱟᱠᱟᱣ ᱨᱟᱠᱟᱵ ᱠᱟᱛᱮᱜ ᱵᱮᱥᱴᱤᱠ᱾ ᱚᱱᱟ ᱡᱮᱢᱚᱱ ᱡᱮᱞ ᱠᱚᱵᱚᱱ ᱩᱛᱩᱭᱟᱥᱮ ᱦᱮᱸ ᱢᱚᱥᱚᱞᱟ ᱠᱚ ᱡᱮᱢᱚᱱ ᱢᱟᱝᱥᱚ ᱠᱚᱥᱟ ᱥᱮ ᱡᱮᱞ ᱠᱚᱥᱟᱭᱟᱠᱚ ᱦᱮᱸᱥᱮ ᱚᱝᱠᱟ ᱚᱱᱟ ᱦᱚᱸ ᱢᱚᱥᱞᱟ ᱠᱚᱞᱮ ᱠᱚᱥᱟᱣ ᱠᱮᱜ ᱜᱮ᱾
ᱟᱪᱪᱷᱟ ᱟᱪᱪᱷᱟ᱾
ᱟᱨ ᱥᱚᱸᱜᱮ ᱛᱮᱞᱮ ᱠᱷᱟᱸᱡᱚᱣᱟᱜ ᱜᱮ ᱟᱫᱚ ᱦᱮᱰᱮᱡ ᱟᱠᱟᱱ ᱥᱮ ᱦᱮᱰᱮᱡ ᱠᱟᱛᱮᱡ᱾ ᱮᱢᱱᱤ ᱫᱤᱱ ᱵᱷᱟᱡᱟ ᱥᱩᱱᱩᱢ ᱨᱮ ᱵᱷᱟᱡᱟ ᱠᱟᱛᱮᱜ ᱜᱮ ᱞᱟᱹᱵᱤᱫ ᱠᱚᱜ ᱟᱨ ᱚᱱᱟ ᱫᱚ ᱡᱚᱠᱷᱚᱱ ᱫᱟᱜ ᱮᱢ ᱠᱷᱟᱸᱡᱚᱣᱚᱜᱼᱟ ᱫᱟᱜ ᱨᱮᱢ ᱠᱷᱟᱸᱡᱚ ᱠᱟᱜᱼᱟ ᱚᱱᱟ ᱨᱟᱥᱮ ᱫᱟᱜ ᱨᱮ ᱩᱛᱩ ᱫᱟᱜ ᱨᱮ ᱦᱮᱸᱥᱮ᱾ ᱛᱚᱠᱷᱚᱱ ᱜᱮ ᱟᱨᱚ ᱚᱱᱟ ᱯᱷᱩᱞᱟᱹᱜᱼᱟ ᱠᱟᱹᱴᱤᱡ᱾ ᱯᱷᱩᱞᱟᱹᱜᱼᱟ ᱟᱫᱚ ᱠᱟᱹᱴᱤᱡ ᱪᱚᱞᱟᱝ ᱩᱛᱩ ᱜᱤ ᱡᱟᱹᱥᱛᱤᱭᱮᱱ ᱜᱮ ᱥᱩᱱᱩᱢ ᱨᱮ ᱪᱷᱟᱠᱟᱣ ᱞᱮᱠᱷᱟᱡ ᱜᱮ ᱚᱝᱠᱟᱜᱼᱟ ᱦᱮᱸᱥᱮ᱾
ᱚ
ᱟᱞᱮ ᱫᱚᱞᱮ ᱡᱚᱢᱟ, ᱟᱫᱚ ᱟᱯᱮ ᱫᱚ ᱦᱚᱸᱜᱼᱚᱝᱠᱟ ᱠᱟᱛᱮᱜ ᱯᱮ ᱡᱚᱢ ᱠᱟᱜ ᱜᱮᱭᱟ ᱥᱮ ᱵᱟᱝ?
ᱟᱫᱚ ᱟᱞᱮ ᱥᱮᱜ ᱫᱚ ᱞᱮᱭ ᱵᱚᱞᱛᱮ ᱚᱱᱟ ᱡᱚᱢ ᱵᱚᱞᱛᱮ ᱫᱩᱧ ᱞᱮᱭᱟ ᱟᱞᱮ ᱥᱮᱜ ᱫᱚ ᱚᱝᱠᱟ ᱩᱛᱩ ᱠᱟᱛᱮᱫ ᱫᱚ ᱵᱟᱞᱮ ᱡᱚᱢ ᱵᱟᱲᱟᱣ ᱠᱟᱫᱟ ᱟᱫᱚ ᱩᱛᱩ ᱟᱞᱮ ᱫᱚ ᱚᱱᱟ ᱛᱮᱠᱮ ᱜᱮ ᱪᱮᱫᱠᱟᱧ ᱞᱟᱹᱭᱟᱜ ᱢᱮᱭᱟ᱾ ᱟᱫᱚ ᱡᱮᱢᱚᱱ ᱟᱹᱞᱩ ᱟᱹᱞᱩ ᱪᱮᱜᱠᱟ ᱵᱚᱱ ᱥᱤᱯᱤᱭᱟ ᱚᱝᱠᱟ ᱞᱮ ᱥᱤᱯᱤᱭᱟ ᱚᱱᱟ ᱛᱮᱜ ᱡᱟᱜᱮ ᱤᱡᱟᱹ ᱠᱮᱫᱟᱞᱮ ᱦᱚᱭᱚ ᱥᱟᱯᱷᱟ ᱠᱮᱫᱟᱞᱮ᱾ ᱛᱟᱯᱚᱨᱮ ᱚᱱᱮ ᱫᱟᱜ ᱞᱚᱞᱚ ᱫᱟᱜ ᱡᱮᱢᱚᱱ ᱟᱹᱞᱩ ᱞᱮ ᱛᱤᱠᱤᱭᱟ ᱚᱝᱠᱟᱞᱮ ᱛᱤᱠᱤᱭᱟ ᱛᱟᱯᱚᱨᱮ᱾ ᱛᱟᱯᱚᱨᱮ ᱚᱱᱟ ᱡᱚᱡᱚ ᱥᱟᱠᱟᱢ ᱮᱢ ᱦᱩᱭᱩᱜᱼᱟ ᱛᱟᱯᱚᱨᱮ ᱢᱟᱫ ᱥᱟᱠᱟᱢ ᱮᱢ ᱦᱩᱭᱩᱜᱼᱟ ᱛᱟᱯᱚᱨᱮ ᱞᱮ ᱛᱤᱠᱤᱭᱟ ᱟᱫᱚ ᱟᱯᱮᱥᱮᱫ ᱫᱚ ᱚᱱᱠᱟ ᱩᱛᱩ ᱩᱛᱩ ᱠᱚᱫᱚ ᱛᱟᱦᱚᱞᱮ ᱪᱮᱫᱠᱟ ᱵᱩᱡᱷᱟᱹᱜᱼᱟ ᱚᱱᱟ ᱵᱷᱟᱜᱤ ᱜᱮ ᱵᱟᱠᱷᱟᱱ ᱠᱟᱹᱴᱤᱡ ᱨᱚᱨᱚᱫ ᱨᱚᱨᱚᱫ ᱵᱩᱡᱷᱟᱹᱜ ᱟ ᱛᱚ᱾
ᱵᱟᱝ ᱟᱫᱚ ᱟᱞᱮᱥᱮᱫ ᱫᱚ ᱚᱱᱟ ᱥᱩᱱᱩᱢ ᱨᱮ ᱵᱷᱟᱡᱟ ᱠᱷᱟᱹᱛᱤᱨ ᱛᱮ ᱚᱱᱟᱫᱚ ᱟᱫᱚ ᱵᱟᱝ ᱵᱟᱵᱟᱫ ᱛᱟᱢ ᱵᱟᱝ ᱞᱟᱜᱟᱜᱼᱟ᱾